ᱡᱚᱦᱟᱨ ᱜᱮ
ᱦᱮᱞᱳ
ᱦᱮᱸ ᱨᱚᱲ ᱟᱡᱚᱢᱚᱜ ᱠᱟᱱᱟ
ᱦᱚᱸ ᱦᱚᱸ ᱟᱸᱡᱚᱢᱚᱜ ᱠᱟᱱᱟ
ᱟᱪᱪᱷᱟ ᱟᱪᱪᱷᱟ ᱟᱪᱪᱷᱟ ᱚ ᱟᱫᱚ ᱛᱟᱞᱮ ᱪᱮᱫ ᱠᱚ ᱯᱮ ᱪᱤᱠᱟᱹ ᱵᱟᱲᱟᱭ ᱫᱟ ᱱᱤᱭᱟᱹ ᱜᱷᱟᱹᱲᱤ ᱫᱚ
ᱪᱮᱫ ᱦᱚᱸ ᱵᱟᱝᱟ ᱛᱤᱸᱜᱩ ᱵᱟᱲᱟ ᱦᱳᱭᱳᱜ ᱠᱟᱱᱟ ᱟᱨ ᱱᱚᱝᱠᱟ ᱪᱷᱟᱫᱽ ᱨᱮᱜᱮ ᱫᱟᱲᱟ ᱵᱟᱲᱟ ᱦᱩᱭᱩᱜ ᱠᱟᱱᱟ
ᱟᱪᱪᱷᱟ ᱟᱪᱪᱷᱟ ᱟᱪᱪᱷᱟ ᱠᱟᱛᱷᱟ ᱠᱟᱱ ᱟᱫᱚ ᱱᱚᱛᱮ ᱡᱚᱢ ᱢᱟᱢ ᱞᱟᱹᱭ ᱠᱮᱭᱟ ᱵᱟᱢᱯᱮ ᱡᱚᱢᱟ ᱛᱟᱦᱮᱞᱮ ᱛᱤᱥ ᱯᱮ ᱡᱚᱢᱟ ᱨᱮᱸᱜᱮᱡ ᱫᱚ ᱵᱟᱝ ᱨᱮᱸᱜᱮᱡ ᱠᱟᱱᱟ ᱥᱮ
ᱦᱮᱸ ᱨᱮᱸᱜᱮᱡ ᱠᱟᱱ ᱜᱮᱭᱟ ᱛᱚ ᱛᱮᱦᱮᱧ ᱫᱚ ᱵᱟᱝ ᱪᱚᱸᱫᱟ ᱦᱩᱭ ᱠᱟᱱᱟ ᱛᱚ ᱚᱱᱟᱛᱮ ᱵᱟᱝ ᱡᱚᱢ ᱦᱩᱭᱩᱜ ᱠᱟᱱᱟ
ᱚᱻ ᱟᱪᱪᱷᱟ ᱟᱪᱪᱷᱟ ᱢᱟᱱᱮ ᱵᱟᱝ ᱪᱟᱸᱫᱟ ᱦᱩᱭ ᱠᱟᱱᱟ ᱟᱨ ᱚᱲᱟᱜ ᱦᱚᱲ ᱫᱚ
ᱚᱲᱟᱜ ᱨᱮᱫᱚ ᱵᱟᱹᱧ ᱛᱟᱦᱮᱱ ᱜᱮᱭᱟ ᱤᱧᱫᱚ ᱵᱟᱦᱨᱮ ᱨᱮᱜᱮᱧ ᱛᱟᱦᱮᱱ ᱜᱮᱭᱟ ᱤᱧᱦᱚ
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱟᱪᱪᱷᱟ ᱚ ᱯᱟᱲᱦᱟᱣ ᱥᱩᱛᱨᱚ ᱨᱮ ᱵᱟᱝ ᱦᱮᱸ ᱫᱚ ᱯᱟᱲᱦᱟᱣ ᱫᱚ ᱛᱤᱱᱟᱹᱜ ᱥᱟᱹᱜᱤᱧ
ᱥᱟᱺᱜᱤᱧ ᱵᱚᱞᱛᱮ ᱫᱚ ᱡᱟᱹᱥᱛᱤ ᱫᱚ ᱤᱱᱠᱟᱹ ᱠᱚᱞᱮᱡᱽ ᱠᱚᱨᱮ ᱜᱮ
ᱟᱪᱪᱷᱟ ᱟᱪᱪᱷᱟ ᱟᱪᱪᱷᱟ
ᱦᱮᱸ
ᱟᱫᱚ ᱪᱮᱫ ᱚᱠᱟ ᱯᱟᱲᱦᱟᱣ ᱫᱚ ᱪᱮᱫ ᱚᱠᱟ ᱢᱤᱰᱤᱭᱟᱢ ᱛᱮ ᱯᱟᱲᱦᱟᱜ ᱠᱟᱱᱟ ᱢᱟᱱᱮ ᱚᱞ ᱪᱤᱠᱤ ᱨᱮᱱᱟᱜ ᱠᱟᱛᱷᱟᱢ ᱞᱟᱹᱭ ᱠᱮᱜᱼᱟ ᱛᱚ ᱵᱷᱟᱜᱮᱧ ᱜᱮᱭᱟ ᱟᱫᱚ ᱮᱱᱛᱮ ᱚᱠᱟ ᱥᱟᱱᱛᱟᱞᱤ ᱢᱤᱰᱤᱭᱟᱢ ᱛᱮ ᱥᱮ ᱵᱟᱝᱞᱟ ᱢᱤᱰᱤᱭᱟᱢ ᱛᱮ
ᱤᱧ ᱫᱚ ᱵᱟᱝᱞᱟ ᱢᱤᱰᱤᱭᱟᱢ ᱛᱮᱜᱮᱧ ᱯᱟᱲᱦᱟᱜ ᱠᱟᱱᱟ
ᱟᱪᱪᱷᱟ ᱟᱪᱪᱷᱟ ᱟᱪᱪᱷᱟ ᱛᱟᱦᱚᱞᱮ ᱚᱞᱪᱤᱠᱤ ᱠᱚᱢ ᱵᱟᱲᱟᱭᱟ ᱥᱮ ᱵᱟᱝ
ᱚᱱᱟ ᱠᱚᱫᱚ ᱵᱟᱲᱟᱭ ᱜᱤᱧ ᱵᱟᱲᱟᱭ ᱫᱚ ᱱᱚᱝᱠᱟ ᱧᱩᱛᱩᱢ ᱥᱳᱭ ᱞᱮᱠᱟ ᱟᱨ ᱵᱟᱲᱟᱭ ᱛᱚ ᱦᱟᱹᱲᱤᱧ ᱟᱹᱫᱷᱤ ᱠᱟᱜ ᱤᱧ ᱱᱤ ᱰᱷᱮᱨ ᱜᱮ ᱱᱤᱛᱚᱜ ᱫᱚ ᱵᱟᱝᱞᱟ ᱢᱰᱤᱭᱟᱢ ᱡᱟᱹᱥᱛᱤ ᱪᱚᱨᱪᱟ ᱦᱩᱭᱩᱜ ᱠᱟᱱᱟ ᱛᱚ ᱚᱱᱟᱛᱮ ᱚᱞ ᱪᱤᱠᱤ ᱫᱚ ᱦᱟᱹᱲᱤᱧ ᱦᱮᱡ ᱠᱟᱱᱟ
ᱵᱟᱝ ᱵᱟᱝ ᱦᱚᱸᱜᱼᱚᱭ ᱡᱮ ᱢᱟᱨᱟᱝ ᱠᱟᱛᱷᱟ ᱦᱸᱚᱜᱼᱚᱭ ᱡᱮ ᱚᱞ ᱪᱤᱠᱤᱢ ᱵᱟᱰᱟᱭᱟ ᱱᱚᱣᱟ ᱜᱮ ᱟᱹᱰᱤ ᱨᱟᱹᱥᱠᱟᱹᱧ ᱵᱩᱡᱷᱟᱹᱣ ᱠᱮᱫᱮᱜᱼᱟ ᱪᱮᱫᱟᱜ ᱵᱟᱝ ᱱᱚᱜᱼᱚᱭ ᱱᱟᱦᱟᱜ ᱫᱤᱱᱨᱮ ᱟᱵᱚ ᱟᱪᱪᱷᱟ ᱟᱪᱪᱷᱟ ᱦᱩᱸ ᱦᱩᱸ ᱫᱚᱨᱠᱟᱨ ᱟᱵᱚᱣᱟᱜ ᱱᱤᱡᱮᱨᱟᱜ ᱯᱟᱹᱨᱥᱤ ᱪᱮᱫᱟᱜ ᱯᱟᱹᱨᱥᱤ ᱛᱮ ᱚᱞᱚᱜ ᱯᱟᱲᱦᱟᱣ ᱱᱚᱣᱟ ᱫᱚ ᱟᱹᱰᱤᱜ ᱱᱟᱦᱟᱜ ᱜᱮ ᱫᱚᱨᱠᱟᱨᱟ ᱮᱱᱠᱷᱟᱱ ᱪᱤᱠᱟᱹᱭᱟ ᱱᱚᱜᱼᱚᱭ ᱛᱚ ᱩᱱ ᱚᱠᱛᱚ ᱨᱮ ᱵᱟᱢ ᱯᱟᱲᱦᱟᱣ ᱠᱟᱱᱟ ᱴᱷᱤᱠ ᱜᱮ ᱢᱮᱱᱠᱷᱟᱱ ᱱᱚᱜᱼᱚᱭ ᱡᱮᱢ ᱥᱮᱬᱟ ᱟᱠᱟᱜᱼᱟ ᱱᱚᱣᱟ ᱟᱹᱰᱤ ᱱᱟᱯᱟᱭ ᱠᱟᱛᱷᱟ ᱦᱳᱭ ᱤᱧᱢᱟ ᱵᱟᱝᱞᱟ ᱛᱮᱜᱮᱧ ᱯᱟᱲᱦᱟᱣ ᱟᱠᱟᱱ ᱫᱚ ᱱᱤᱛᱚᱜ ᱤᱭᱟᱹ ᱠᱟᱛᱮ ᱤᱧ ᱢᱟ ᱚᱱᱠᱟ ᱵᱟᱫᱷᱟ ᱤᱭᱟᱹ ᱮᱢ ᱠᱟᱱᱟ ᱜᱚᱵᱷᱚᱨᱢᱮᱱᱴ ᱡᱚᱵ ᱨᱮᱱᱟᱜ ᱤᱭᱟᱹ ᱢᱤᱫ ᱫᱷᱟᱣ ᱨᱤᱧ ᱮᱢ ᱠᱟᱜᱼᱟ ᱢᱤᱫ ᱫᱷᱟᱣ ᱚᱱᱟ ᱤᱭᱟᱹ ᱨᱮᱜᱮᱧ ᱠᱳᱣᱟᱞᱤᱯᱷᱟᱭ ᱠᱮᱫ ᱛᱮᱜᱚᱭ ᱱᱤᱛᱚᱜ ᱠᱟᱹᱢᱤ ᱠᱟᱹᱱᱟᱹᱧ ᱟᱫᱚ ᱮᱠᱷᱟᱱ ᱟᱫᱚ ᱱᱚᱣᱟ ᱫᱚ ᱟᱹᱰᱤ ᱥᱩᱵᱤᱫᱷᱟ ᱢᱤᱫᱴᱟᱝ ᱢᱮᱱᱟᱜᱼᱟ ᱵᱟᱝᱞᱟ
ᱟᱪᱪᱷᱟ
ᱦᱚᱸ
ᱛᱟᱣ ᱱᱮᱛᱟᱨ ᱫᱚ ᱧᱮᱞ ᱦᱩᱭᱩᱜ ᱠᱟᱱᱟ ᱡᱮ ᱟᱨᱦᱚᱸ ᱱᱚᱝᱠᱟ ᱥᱟᱱᱛᱟᱞᱤ ᱯᱟᱹᱨᱥᱤ ᱛᱮ ᱯᱟᱲᱦᱟᱜ ᱞᱟᱹᱜᱤᱫ ᱛᱮ ᱱᱚᱝᱠᱟ ᱠᱷᱚᱵᱚᱨ ᱠᱚᱨᱮ ᱠᱚ ᱞᱟᱹᱭ ᱛᱟᱦᱮᱸᱫ ᱡᱮ ᱟᱛᱳ ᱠᱮ ᱟᱛᱳ ᱠᱚ ᱵᱷᱮᱡᱟ ᱠᱚᱣᱟ ᱱᱚᱝᱠᱟ
ᱦᱩᱸ ᱦᱩᱸ
ᱟᱸ ᱱᱚᱝᱠᱟ ᱜᱚᱢᱠᱮ ᱠᱚᱠᱚ ᱵᱷᱮᱡᱟ ᱠᱚᱣᱟ ᱡᱮ ᱯᱨᱚᱛᱮᱠᱴᱤ ᱟᱛᱳ ᱟᱛᱳ ᱨᱮ ᱢᱤᱫ ᱦᱚᱲ ᱠᱟᱛᱮ ᱠᱚ ᱪᱟᱞᱟᱜᱼᱟ ᱟᱫᱚ ᱚᱱᱟ ᱟᱛᱳ ᱨᱮ ᱡᱟᱜᱮ ᱯᱟᱲᱦᱟᱜ ᱥᱟᱱᱟ ᱠᱚᱣᱟ ᱱᱚᱝᱠᱟ ᱠᱩᱲᱤ ᱜᱤᱫᱽᱨᱟᱹ ᱠᱚ ᱠᱚᱲᱟ ᱜᱤᱫᱽᱨᱟᱹ ᱠᱚ ᱵᱟᱝ ᱨᱮᱦᱚᱸ ᱜᱤᱫᱽᱨᱟᱹ ᱠᱚ ᱟᱨ ᱱᱚᱝᱠᱟ ᱜᱚᱜᱚ ᱛᱟᱠᱚ ᱠᱚ ᱵᱟᱵᱟ ᱛᱟᱠᱚ ᱠᱚ ᱛᱚ ᱡᱷᱚᱛᱚ ᱜᱮᱠᱚ ᱯᱟᱲᱦᱟᱣ ᱠᱚᱣᱟ ᱚᱱᱠᱟ ᱠᱚ ᱞᱟᱹᱭᱮᱫ ᱛᱟᱦᱮᱸᱫ ᱛᱚ ᱟᱞᱮ ᱚᱱᱟ ᱫᱤᱥᱚᱢ ᱥᱮᱱ ᱚᱱᱛᱮ ᱫᱚ ᱠᱤᱪᱷᱩ ᱠᱤᱪᱷᱩ ᱟᱛᱳ ᱨᱮ ᱫᱚᱠᱚ ᱪᱟᱞᱟᱣ ᱟᱠᱟᱱᱟ ᱠᱟᱱ ᱜᱮᱭᱟ ᱟᱨ ᱠᱤᱪᱷᱩ ᱠᱤᱪᱷᱩ ᱟᱹᱛᱩ ᱨᱮᱫᱚ ᱟᱹᱣᱨᱤᱭᱟᱦᱟᱸᱜ
ᱟᱪᱪᱷᱟ ᱟᱪᱪᱷᱟ ᱟᱪᱪᱷᱟ ᱵᱟᱝ ᱱᱤᱦᱟᱹᱛᱤ ᱱᱚᱣᱟ ᱫᱚᱨᱠᱟᱨ ᱢᱟᱱᱮ ᱟᱵᱚᱣᱟᱜ ᱯᱟᱹᱨᱥᱤ ᱛᱮ ᱚᱞᱚᱜ ᱯᱟᱲᱦᱟᱣ ᱪᱮᱫᱟᱜ ᱤᱧ ᱞᱟᱹᱭᱮᱫᱼᱟ ᱢᱟᱱᱮ ᱡᱩᱫᱤᱢ ᱧᱮᱞᱟ ᱟᱞᱮ ᱟᱵᱚᱣᱟᱜ ᱜᱟᱛᱟᱠ ᱨᱮ ᱠᱤᱱᱛᱩ ᱢᱟᱱᱮ ᱟᱵᱚ ᱱᱤᱡᱮ ᱱᱤᱡᱮᱨᱟᱜ ᱯᱟᱹᱨᱥᱤ ᱡᱩᱫᱤ ᱱᱤᱡᱮ ᱵᱟᱢ ᱛᱩᱞᱟᱹᱼᱟ ᱛᱟᱦᱚᱞᱮ ᱚᱠᱚᱭ ᱫᱩᱞᱟᱹᱲᱟᱜᱼᱟ ᱦᱮᱸ ᱵᱟᱝ ᱛᱚ ᱚᱱᱟ ᱠᱷᱟᱹᱛᱤᱨ ᱠᱤᱱᱛᱩ ᱚᱞᱚᱜ ᱯᱟᱲᱦᱟᱜ ᱫᱚᱨᱠᱟᱨ ᱤᱧᱦᱚᱸ ᱤᱧ ᱫᱚ ᱵᱟᱝᱞᱟ ᱛᱤᱧ ᱯᱟᱲᱦᱟᱣ ᱟᱠᱟᱱᱟ ᱴᱷᱤᱠ ᱜᱮᱭᱟ ᱮᱱᱛᱮ ᱡᱟᱦᱟᱸ ᱞᱮᱠᱟ ᱤᱧᱟᱹᱜ ᱢᱟᱱᱮ ᱟᱵᱚᱣᱟᱜ ᱯᱟᱹᱨᱥᱤ ᱪᱮᱛᱟᱱ ᱥᱮ ᱟᱵᱚᱣᱟᱜ ᱚᱞ ᱪᱤᱠᱤ ᱪᱮᱛᱟᱱ ᱟᱹᱰᱤ ᱡᱟᱜᱚᱛ ᱨᱚᱲ ᱫᱚ ᱢᱮᱱᱟᱜᱼᱟ ᱱᱤᱛᱚᱜ ᱡᱮᱢᱚᱱ ᱠᱤᱪᱷᱩ ᱫᱤᱱ ᱢᱟᱲᱟᱝ ᱜᱮ ᱢᱤᱫᱴᱟᱝ ᱟᱸ ᱠᱷᱚᱵᱚᱨᱤᱧ ᱧᱮᱞᱮᱫ ᱛᱟᱦᱮᱸᱜ ᱡᱮ ᱚᱱᱟ ᱪᱮᱫ ᱠᱷᱱᱟᱜ ᱫᱚ ᱢᱤᱫᱴᱟᱝ ᱯᱚ ᱴᱮᱠᱥ ᱮᱫ ᱛᱟᱦᱮᱸᱫ ᱦᱮᱸᱥᱮ ᱚᱱᱟ ᱤᱭᱟᱹ ᱤᱫᱤᱠᱟ ᱠᱟᱛᱮ ᱵᱤᱭᱮᱰ ᱠᱚᱞᱮᱡᱽ ᱤᱫᱤᱠᱟ ᱠᱟᱛᱮᱜ ᱚᱵᱚᱨᱮᱱ ᱥᱟᱱᱛᱟᱲᱤ ᱯᱟᱹᱴᱷᱶᱟᱹ ᱜᱮ ᱛᱚ ᱵᱷᱟᱜᱮᱧ ᱵᱩᱡᱷᱟᱹᱣ ᱠᱮᱫᱼᱟ ᱟᱫᱚ ᱚᱯᱷᱤᱥ ᱨᱤᱧ ᱛᱟᱦᱮᱱᱟ ᱚᱸᱰᱮ ᱜᱮ ᱢᱤᱫ ᱜᱷᱟᱹᱲᱤ ᱱᱮᱴᱤᱧ ᱚᱱ ᱠᱮᱫ ᱠᱷᱟᱱ ᱜᱮ ᱚᱱᱟ ᱯᱷᱮᱥᱵᱩᱠ ᱧᱮᱞᱮᱫ ᱚᱸᱰᱮ ᱟᱰᱤᱡᱚᱨ ᱠᱚ ᱟᱸᱫᱳᱲ ᱮᱫᱟ ᱵᱷᱟᱜᱤ ᱵᱩᱡᱷᱟᱹᱣ ᱠᱮᱫᱟ ᱡᱮ ᱤᱧ ᱚᱱᱟ ᱡᱟᱭᱜᱟ ᱨᱮᱧ ᱥᱮᱨᱮᱤᱧ ᱛᱟᱦᱮᱸ ᱞᱮᱱ ᱠᱷᱟᱱ ᱵᱷᱟᱜᱤᱧ ᱵᱩᱡᱷᱟᱹᱣ ᱠᱮᱜᱼᱟ ᱱᱚᱝᱠᱟᱱᱟᱜ ᱴᱷᱟᱶ ᱠᱚᱨᱮ ᱥᱮᱴᱮᱨᱚᱜ ᱟᱹᱰᱤ ᱜᱤᱧ ᱠᱩᱥᱤᱭᱟᱜᱼᱟ
ᱛᱟᱦᱚᱞᱮ ᱠᱷᱟᱱ ᱫᱚ ᱚᱱᱛᱮ ᱟᱯᱮ ᱥᱮᱫ ᱚᱱᱛᱮ ᱦᱩᱞ ᱢᱟᱦᱟ ᱠᱚᱫᱚ ᱠᱚ ᱢᱟᱱᱟᱣ ᱜᱮᱭᱟ ᱥᱮ ᱵᱟᱝᱟ
ᱦᱩᱸ ᱦᱩᱞ ᱢᱟᱦᱟ ᱫᱚ ᱟᱸᱰᱤ ᱡᱩᱨᱞᱤ ᱢᱟᱱᱟᱶᱠ ᱟᱞᱮᱱᱚᱰᱮ ᱫᱚ ᱦᱩᱞ ᱢᱟᱦᱟ ᱢᱟᱱᱟᱞᱮᱠᱟ ᱛᱮᱫᱚ ᱫᱚᱢᱮ ᱜᱮᱞᱮ ᱢᱟᱱᱟᱶᱟ ᱟᱞᱮ ᱱᱚᱰᱮ ᱫᱚ
ᱟᱪᱪᱷᱟ ᱟᱨ ᱱᱚᱝᱠᱟ ᱡᱟᱦᱟᱸ ᱠᱳᱞᱠᱟᱛᱟ ᱠᱚᱨᱮ ᱠᱚ ᱦᱚᱦᱚ ᱵᱟᱲᱟᱭ ᱜᱮᱫᱚ ᱱᱚᱝᱠᱟ ᱟᱸ ᱢᱤᱴᱤᱝ ᱠᱚ ᱦᱩᱭᱩᱜ ᱜᱮᱫᱚ ᱟᱨᱦᱚᱸ ᱮᱴᱟᱜ ᱮᱴᱟᱜ ᱡᱟᱭᱜᱟ ᱨᱮ ᱟᱹᱰᱤ ᱡᱟᱭᱜᱟ ᱠᱚᱨᱮᱜᱮ ᱚᱱᱠᱟ ᱢᱤᱴᱤᱝ ᱠᱚᱠᱚ ᱦᱚᱦᱚ ᱵᱟᱲᱟᱭ ᱜᱮᱭᱟ ᱛᱚ ᱚᱱᱟ ᱠᱚᱨᱮ ᱠᱚ ᱪᱟᱞᱟᱜ ᱜᱮᱭᱟ ᱥᱮ ᱵᱟᱝᱟ ᱚᱱᱛᱮ ᱟᱯᱮ ᱥᱮᱱ ᱠᱷᱚᱱ ᱦᱚᱲ ᱠᱚ
ᱦᱩᱸ ᱪᱟᱞᱟᱜ ᱜᱮᱭᱟ ᱠᱚ ᱪᱟᱞᱟᱜ ᱜᱮᱭᱟ ᱠᱚ ᱚᱱᱮ ᱡᱮᱢᱚᱱ ᱦᱚᱳᱭᱛᱚ ᱚᱱᱟ ᱜᱟᱶᱛᱟ ᱚᱛᱱᱟᱜ ᱧᱩᱛᱩᱢ ᱫᱚ ᱦᱟᱸᱜ ᱵᱟᱹᱧ ᱞᱟᱹᱭᱮᱟᱜᱼᱟ ᱪᱮᱫᱟᱜ ᱵᱟᱝᱢᱟ ᱱᱚᱸᱰᱮ ᱫᱚ ᱱᱤᱛᱚᱜ ᱨᱚᱲ ᱩᱱᱟᱹᱜ ᱫᱚ ᱵᱟᱝ ᱡᱚᱛᱷᱟᱛᱚᱜᱼᱟ ᱜᱟᱭᱤᱰ ᱞᱟᱭᱤᱱ ᱞᱮᱠᱟᱛᱮ ᱦᱮᱸ ᱥᱮ ᱢᱮᱱ ᱤᱧ ᱫᱚ ᱱᱚᱜᱼᱚᱭ ᱡᱮᱢᱚᱱ ᱱᱤᱛᱚᱜ ᱤᱧ ᱨᱚᱲ ᱠᱟᱱᱟ ᱟᱨ ᱱᱤᱛᱚᱜ ᱦᱚᱭᱛᱳ ᱤᱧ ᱫᱚ ᱫᱩᱲᱩᱵ ᱫᱟᱴᱟ ᱦᱟᱵᱤᱡ ᱤᱧᱨᱚᱲ ᱟ ᱟᱭᱩᱵ ᱧᱤᱫᱠ ᱵᱮᱨᱟ ᱧᱤᱫᱟᱹ ᱤᱧ ᱱᱚᱜᱚᱭ ᱫᱩᱴᱟ ᱛᱤᱜᱮᱧ ᱡᱟᱹᱯᱤᱫᱟ ᱟᱨ ᱥᱤᱧ ᱵᱮᱲᱟ ᱫᱚ ᱦᱟᱸᱜ ᱦᱤᱸᱛᱳᱜ ᱫᱚ ᱦᱮᱡ ᱟᱠᱟᱱᱟᱹᱧ ᱠᱷᱚᱱᱟᱜ
ᱟᱪᱪᱷᱟ ᱛᱚ ᱥᱚᱢᱚᱭ ᱵᱟᱝ ᱧᱟᱢ ᱞᱮᱱᱠᱷᱟᱱ ᱫᱚ ᱤᱱᱠᱟᱹ ᱜᱮ ᱤᱭᱟᱹ ᱦᱩᱭᱩᱜᱼᱟ ᱠᱚᱨᱟᱣ ᱦᱩᱭᱩᱜᱼᱟ ᱱᱤᱡᱮ ᱛᱮᱜᱮ ᱥᱚᱢᱚᱭ ᱠᱚᱫᱚ ᱳᱰᱳᱠ ᱦᱩᱭᱩᱜᱼᱟ ᱛᱚ ᱩᱸ ᱟᱞᱮ ᱦᱚᱸ ᱚᱱᱠᱟ ᱜᱮᱞᱮ ᱠᱚᱭᱚᱜ ᱵᱟᱲᱟᱭ ᱜᱮᱭᱟ ᱮᱠᱫᱚᱢᱮ ᱫᱩᱴᱟ ᱛᱤᱱᱴᱟ
ᱟᱪᱪᱷᱟ ᱟᱪᱪᱷᱟ ᱵᱟᱝ ᱯᱟᱲᱦᱟᱣᱼᱟᱱ ᱯᱟᱲᱦᱟᱱ ᱯᱟᱲᱦᱟᱣᱼᱟᱱ ᱠᱩᱲᱤ ᱜᱤᱫᱽᱨᱟᱹ ᱫᱚ ᱚᱞᱚᱜ ᱯᱟᱲᱦᱟᱜ ᱢᱟᱱᱮ ᱱᱚᱣᱟ ᱠᱚᱫᱚ ᱵᱟᱭ ᱢᱮᱴᱟᱨᱟ ᱟᱞᱮ ᱦᱚᱸ ᱡᱚᱠᱷᱚᱱ ᱤᱧ ᱤᱧ ᱫᱚ ᱦᱟᱸᱜ ᱩᱱᱟᱹᱜ ᱫᱚ ᱵᱟᱹᱧ ᱵᱮᱸᱜᱮᱫ ᱠᱮᱫ ᱛᱟᱦᱮᱸᱫ ᱞᱟᱦᱟ ᱛᱮᱫᱚ ᱡᱚᱠᱷᱚᱱ ᱚᱱᱠᱟᱧ ᱯᱟᱲᱦᱟᱜ ᱠᱟᱱ ᱛᱟᱦᱮᱸᱫ ᱛᱚᱠᱷᱚᱱ ᱛᱤᱱᱟᱹᱜ ᱳᱭ ᱵᱟᱨᱚᱴᱟ ᱵᱟᱡᱟᱣ ᱠᱷᱟᱱ ᱥᱮᱧ ᱡᱟᱹᱯᱤᱫ ᱠᱮᱜᱼᱟ
ᱦᱮᱸ
ᱢᱟᱱᱮ ᱴᱟᱭᱤᱢ ᱯᱚᱪᱩᱨ ᱤᱧ ᱢᱮᱱᱴᱮᱱ ᱜᱮ ᱛᱟᱦᱮᱸᱫ ᱛᱚᱠᱷᱚᱱ ᱫᱚ
ᱦᱩᱸ
ᱢᱟᱱᱮ ᱢᱟᱱᱮ ᱟᱹᱛᱷᱟᱹᱲᱤᱭᱟᱹ ᱴᱟᱭᱤᱢ ᱵᱟᱹᱧ ᱚᱭᱮᱥᱴ ᱜᱮᱭᱟ ᱟᱫᱚ ᱚᱸ ᱚᱱᱠᱟ ᱜᱮ ᱟᱫᱚ ᱵᱷᱳᱨ ᱛᱮᱧ ᱵᱤᱨᱤᱫ ᱠᱚᱜᱼᱟ ᱡᱮᱞᱮᱠᱟ ᱤᱧ ᱵᱟᱨᱚᱴᱟ ᱨᱤᱧ ᱡᱟᱹᱯᱤᱫ ᱠᱮᱭᱟ ᱩᱸ ᱟᱨᱦᱚ ᱚᱱᱠᱟ ᱛᱤᱱᱴᱟ ᱥᱟᱲᱮ ᱛᱤᱱᱴᱟ ᱪᱟᱨᱴᱟ ᱥᱮᱫ ᱛᱮᱧ ᱵᱮᱨᱮᱫ ᱠᱚᱜᱼᱟ ᱢᱟᱱᱮ ᱮᱞᱟᱢ ᱯᱷᱮᱞᱟᱢ ᱪᱮᱫ ᱦᱚᱸ ᱵᱟᱹᱧ ᱫᱚᱦᱚᱭᱟ ᱮᱱᱛᱮ ᱨᱮᱦᱚᱸᱧ ᱵᱮᱨᱮᱫᱼᱟ
ᱦᱚᱭ ᱧᱤᱸᱫᱟᱹ ᱫᱚ ᱱᱚᱝᱠᱟ ᱪᱮᱫ ᱠᱚ ᱞᱟᱹᱭᱟ ᱧᱤᱸᱫᱟᱹ ᱫᱚ ᱯᱷᱳᱱ ᱧᱮᱞ ᱦᱚᱸ ᱵᱟᱝᱼᱟ ᱵᱷᱤᱰᱭᱳ ᱧᱮᱞ ᱦᱚᱸ ᱵᱟᱝᱼᱟ ᱚᱱᱟ ᱠᱷᱟᱹᱛᱤᱨ ᱠᱚᱫᱚ ᱵᱟᱞᱮ ᱠᱚᱭᱚᱜ ᱵᱟᱲᱟᱭ ᱜᱮᱭᱟ ᱡᱟᱦᱟᱸ ᱞᱮ ᱠᱚᱭᱚᱜᱼᱟ ᱯᱟᱲᱦᱟᱣᱜ ᱠᱷᱟᱛᱤᱨ ᱜᱮ
ᱛᱟᱦᱚᱞᱮ ᱵᱩᱡᱷᱟᱹᱣ ᱠᱮᱜᱼᱟᱢ ᱚᱱᱟ ᱜᱤᱧ ᱞᱟᱹᱭᱮᱜᱼᱟ ᱢᱟᱱᱮ ᱤᱧ ᱡᱟᱦᱟᱸ ᱛᱤᱧ ᱯᱟᱲᱦᱟᱣ ᱞᱮᱱᱟ ᱛᱚ ᱞᱟᱦᱟ ᱛᱮ ᱚᱱᱟ ᱜᱤᱧ ᱞᱟᱹᱭᱮᱜᱼᱟ ᱢᱟᱱᱮ ᱯᱟᱹᱴᱷᱩᱣᱟᱹ ᱠᱚᱫᱚ ᱛᱟᱦᱮᱸ ᱫᱚᱨᱠᱟᱨ ᱢᱟ ᱩᱱ ᱜᱷᱟᱹᱲᱤ ᱫᱚ ᱚᱱᱟ ᱫᱚ ᱵᱟᱭ ᱪᱤᱠᱟᱹᱜᱼᱟ ᱱᱮᱦᱟᱜ ᱡᱩᱫᱤ ᱵᱟᱢ ᱠᱚᱥᱴᱚᱜᱼᱟ ᱛᱤᱥᱚᱜ ᱮᱢ ᱠᱚᱥᱴᱚᱜᱼᱟ ᱦᱮᱸ ᱵᱟᱝ
ᱦᱮᱸ
ᱟᱨ ᱛᱟᱦᱚᱞᱮ ᱥᱮᱛᱟᱜ ᱨᱮᱫᱚ ᱛᱤ ᱨᱮᱯᱮ ᱵᱮᱨᱮᱫᱼᱟ
ᱮᱻ ᱥᱮᱛᱟᱜ ᱫᱚ ᱚᱱᱠᱟ ᱮᱸ ᱪᱷᱚᱴᱟ ᱠᱚᱥᱮᱫ ᱵᱟᱡᱟᱜ ᱜᱮᱭᱟ ᱥᱟᱛᱴᱟ ᱠᱚ ᱥᱮᱫ ᱛᱟᱨ ᱢᱚᱫᱽᱫᱷᱮᱣᱳ ᱫᱚ ᱤᱧ ᱫᱚ ᱞᱟᱦᱟ ᱛᱮᱫᱚ ᱚᱱᱠᱟ ᱫᱚ ᱵᱟᱹᱧ ᱠᱚᱭᱚᱜ ᱜᱮ ᱛᱟᱦᱮᱸᱫ ᱟᱨᱠᱤ ᱵᱟᱨᱚᱴᱟ ᱫᱷᱟᱹᱵᱤᱡ ᱜᱤᱧ ᱠᱚᱭᱚᱜᱼᱟ ᱠᱚᱱᱚ ᱢᱚᱥᱴᱮ. ᱛᱮ ᱟᱫᱚ ᱤᱱᱟᱹ ᱯᱚᱨ ᱫᱩᱧ ᱯᱤᱫ ᱜᱮ ᱛᱟᱦᱮᱸᱫ ᱟᱨ ᱱᱚᱝᱠᱟ ᱨᱟᱵᱟᱝ ᱫᱤᱱ ᱢᱟ ᱧᱤᱸᱫᱟᱹ ᱥᱮᱬᱟᱜ ᱜᱮᱭᱟ ᱥᱮ ᱛᱚ ᱚᱱᱟ ᱛᱮ ᱨᱟᱵᱟᱝ ᱫᱤᱱ ᱫᱚ ᱯᱩᱨᱟᱹ ᱵᱷᱳᱨ ᱛᱤᱱᱴᱟ ᱠᱷᱚᱱ ᱵᱮᱨᱮᱫ ᱟᱛᱤᱧ ᱯᱟᱲᱦᱟᱜᱼᱟ ᱚᱱᱠᱟ ᱟᱨᱠᱤ ᱟᱨ ᱵᱷᱳᱨ ᱨᱮᱱᱟᱜ ᱯᱟᱲᱦᱟᱣ ᱠᱚᱫᱚ ᱩᱭᱦᱟᱹᱨ ᱫᱚ ᱛᱟᱦᱮᱱ ᱜᱮᱭᱟ ᱵᱷᱟᱜᱤ ᱜᱮ
ᱮᱠᱟᱞ ᱮᱠᱟᱞ ᱛᱚᱠᱷᱚᱱ ᱫᱚ ᱢᱤᱫ ᱴᱟᱝ ᱢᱟᱭᱤᱱᱰ ᱠᱚᱦᱚᱸ ᱠᱤᱱᱛᱩ ᱚᱱᱮ ᱡᱮ ᱡᱟᱦᱟᱱᱟᱜ ᱮᱴᱟᱜ ᱠᱤᱪᱷᱩ ᱩᱭᱦᱟᱹᱨᱮᱫ ᱛᱟᱦᱮᱸᱫ ᱚᱱᱟ ᱡᱤᱱᱤᱥ ᱴᱟ ᱵᱟᱝ ᱛᱟᱦᱮᱱᱟ ᱟᱨ ᱛᱚᱠᱷᱚᱱᱟᱜ ᱡᱟᱦᱟᱸ ᱢᱟᱭᱤᱱᱰ ᱚᱱᱟ ᱛᱮᱫᱚ ᱮᱠᱫᱚᱢ ᱦᱮᱸᱥᱮ ᱮᱠᱫᱚᱢ ᱢᱟᱭᱤᱱᱰ ᱠᱚᱦᱚᱸ ᱴᱷᱤᱠ ᱛᱟᱦᱮᱱᱟ ᱩᱱ ᱚᱠᱛᱚ ᱨᱮ
ᱦᱳᱭ ᱛᱚ ᱱᱚᱝᱠᱟ ᱜᱮ ᱡᱩᱫᱤ ᱡᱷᱚᱛᱚ ᱦᱚᱲ ᱠᱚ ᱯᱟᱲᱦᱟᱣ ᱠᱚᱜᱼᱟ ᱛᱟᱦᱚᱞᱮ ᱠᱷᱟᱱ ᱢᱟ ᱫᱤᱥᱚᱢ ᱨᱮᱢᱟ ᱯᱩᱨᱟᱹ ᱡᱷᱚᱛᱚ ᱦᱚᱲ ᱜᱮ ᱯᱩᱨᱟᱹ ᱠᱚ ᱢᱟᱨᱟᱝ ᱦᱚᱲ ᱠᱚ ᱵᱮᱱᱟᱣ ᱠᱚᱜᱼᱟ ᱥᱚᱨᱠᱟᱨ ᱦᱚᱸ ᱢᱩᱪᱟᱹᱫ ᱨᱮ ᱞᱟᱹᱭ ᱠᱮᱭᱟᱭ ᱡᱮ ᱤᱧ ᱫᱚ ᱯᱟᱲᱦᱟᱜ ᱜᱮᱧ ᱵᱚᱱᱫᱚ ᱩᱛᱟᱹᱨᱟ ᱥᱚᱨᱠᱟᱨ ᱦᱚᱸᱭ ᱵᱚᱛᱚᱨ ᱩᱛᱟᱹᱨ ᱠᱚᱜᱼᱟ
ᱟᱪᱪᱷᱟ ᱟᱪᱪᱷᱟ ᱦᱮᱸ ᱱᱤᱦᱟᱹᱛᱤ ᱟᱫᱚ ᱮᱱᱛᱮ ᱟ ᱯᱟᱲᱦᱟᱜ ᱠᱟᱱ ᱨᱮᱦᱚᱸ ᱠᱚ ᱚᱠᱚᱭ ᱠᱚᱫᱚ ᱧᱩᱛᱩᱢ ᱞᱮᱠᱟ ᱚᱠᱚᱭ ᱫᱚ ᱦᱮᱸᱥᱮ ᱚᱱᱠᱟ ᱞᱮᱠᱷᱟᱱ ᱵᱟᱝ ᱜᱟᱱᱚᱜᱼᱟ ᱡᱮᱢᱚᱱ ᱱᱤᱛᱳᱜ ᱟᱢ ᱚᱸᱰᱮ ᱢᱮᱱᱟᱜ ᱯᱟᱲᱦᱟᱣ ᱩᱫᱮᱥᱥᱚ ᱛᱮ ᱦᱮᱡ ᱟᱠᱟᱱᱟᱢ ᱩᱱᱟᱹᱜ ᱥᱟᱺᱜᱤᱧ ᱛᱚ ᱯᱟᱲᱦᱟᱜ ᱢᱮ ᱵᱷᱟᱜᱤ ᱡᱩᱛ ᱦᱮᱥᱮ ᱢᱤᱫ ᱴᱟᱝ ᱞᱚᱠᱠᱷᱚ ᱛᱟᱦᱮᱱᱟ ᱱᱤᱛᱚᱜ ᱫᱤᱱ ᱨᱮ ᱧᱮᱞᱚᱜ ᱠᱟᱱᱟ ᱠᱩᱲᱤ ᱜᱤᱫᱽᱨᱟᱹ ᱫᱚ ᱩᱱᱟᱹᱜ ᱦᱟᱸᱜ ᱛᱚ ᱯᱟᱲᱦᱟᱜ ᱠᱟᱱ ᱜᱮᱭᱟ ᱠᱚ ᱮᱱᱛᱮ ᱩᱱᱟᱹᱜ ᱫᱚ ᱵᱟᱝ ᱟᱨ ᱧᱮᱞ ᱦᱩᱭ ᱜᱮᱭᱟ ᱦᱳᱭ ᱠᱚᱢ ᱧᱮᱞᱚᱜ ᱠᱟᱱᱟ ᱮᱱᱛᱮ ᱡᱚᱠᱷᱚᱱ ᱱᱤᱛᱚᱜ ᱠᱚᱞᱮᱡᱽ ᱮᱢ ᱦᱮᱡ ᱱᱤᱥᱪᱳᱭ ᱢᱤᱫ ᱴᱟᱝ ᱟᱢᱟᱜ ᱠᱩᱠᱢᱩ ᱦᱤᱛᱳᱜ ᱟᱹᱜᱩ ᱠᱟᱛᱮᱢ ᱦᱮᱡ ᱟᱠᱟᱱᱟ ᱩᱱᱟᱹᱜ ᱚᱱᱟ ᱜᱮᱧ ᱞᱟᱹᱭ ᱟᱢᱟ ᱢᱚᱸᱡᱽ ᱛᱮ ᱚᱞᱚᱜ ᱯᱟᱲᱦᱟᱜ ᱛᱟᱵᱚᱱ ᱯᱮ ᱦᱮᱸ ᱵᱟᱝ
ᱦᱮᱸ
ᱦᱳᱭ ᱟᱨ ᱚᱞᱚᱜ ᱯᱟᱲᱦᱟᱣ ᱟᱹᱰᱤ ᱮᱸ ᱞᱟᱹᱠᱛᱤ ᱢᱮᱱᱟᱜ ᱟᱠᱟᱫᱟ ᱱᱚᱣᱟ ᱡᱤᱭᱚᱱ ᱨᱮ ᱡᱮ ᱱᱚᱜᱼᱚᱭ ᱚᱞᱚᱜ ᱯᱟᱲᱦᱟᱣ ᱵᱟᱵᱚᱱ ᱚᱞᱚᱜ ᱯᱟᱲᱦᱟᱜᱼᱟ ᱥᱮ ᱦᱚᱜᱼᱚᱭ ᱦᱟᱯᱮᱱ ᱫᱤᱱ ᱨᱮ ᱮᱸ ᱦᱚᱜᱼᱚᱭ ᱡᱟᱦᱟᱱᱟᱜ ᱮᱸ ᱡᱟᱦᱟᱱᱟᱜ ᱠᱤᱪᱷᱩ ᱜᱮ ᱠᱩᱲᱤ ᱜᱤᱫᱽᱨᱟᱹ ᱤᱱᱰᱤᱯᱮᱱᱰᱮᱱᱴ ᱟᱹᱰᱤ ᱞᱟᱹᱠ ᱛᱤ ᱢᱮᱱᱟᱜ ᱟᱠᱟᱫᱟ ᱦᱮᱸ ᱵᱟᱝ
ᱛᱚ ᱠᱩᱲᱤ ᱜᱤᱫᱽᱨᱟᱹ ᱦᱚᱸ ᱱᱚᱜᱼᱚᱭ ᱧᱮᱞᱚᱜ ᱠᱟᱱᱟ ᱠᱤᱪᱷᱩ ᱠᱤᱪᱷᱩ ᱠᱩᱲᱤ ᱜᱤᱫᱽᱨᱟᱹ ᱫᱚ ᱟᱹᱰᱤ ᱜᱟᱱ ᱯᱟᱲᱦᱟᱣ ᱨᱮᱱᱟᱜ ᱤᱪᱪᱷᱟᱹ ᱢᱮᱱᱟᱜ ᱠᱟᱜ ᱛᱟᱠᱚᱣᱟ ᱛᱚ ᱚᱱᱟ ᱦᱚᱸ ᱩᱱᱠᱩ ᱡᱩᱫᱤᱠᱚ ᱯᱟᱲᱦᱟᱜ ᱠᱟᱱᱟ ᱤᱱᱟᱹ ᱴᱟᱭᱤᱢ ᱯᱚᱨᱮ ᱜᱮ ᱵᱮᱥ ᱠᱚ ᱡᱟᱶᱟᱭ ᱜᱜ ᱠᱟᱠᱚ ᱠᱟᱱᱟ ᱛᱚ ᱚᱱᱟ ᱯᱟᱲᱦᱟᱣ ᱫᱚ ᱩᱱᱤ ᱫᱚ ᱠᱚᱢᱯᱞᱤᱴ ᱜᱮ ᱵᱟᱭ ᱫᱟᱲᱮᱭᱟᱜᱼᱟ ᱪᱤᱠᱟᱹᱛᱮᱦᱚᱸ
ᱟᱪᱪᱷᱟ
ᱚᱱᱠᱟ ᱦᱚᱸ ᱧᱮᱞᱚᱜᱚᱜ ᱠᱟᱱᱟ ᱟᱨ ᱡᱫᱤᱭᱳ ᱯᱟᱲᱦᱟᱜ ᱦᱚᱸ ᱥᱟᱱᱟᱭᱮᱫ ᱠᱚᱣᱟ ᱛᱚ ᱚᱱᱟ ᱠᱷᱟᱹᱛᱤᱨ ᱦᱚᱸ ᱦᱚᱲ ᱠᱚ ᱞᱟᱹᱭᱟᱠᱚ ᱠᱟᱱᱟ ᱡᱮ ᱩᱱᱠᱩ ᱚᱲᱟᱜ ᱨᱮᱱ ᱠᱩᱲᱤ ᱜᱤᱫᱽᱨᱟᱹ ᱫᱚᱭ ᱯᱟᱲᱦᱟᱜ ᱠᱟᱱᱟᱣᱟ ᱱᱚᱝᱠᱟ ᱱᱚᱝᱠᱟ ᱛᱚ ᱩᱱᱤ ᱫᱚ ᱱᱤᱛᱛᱮ ᱡᱟᱶᱟᱭ ᱫᱚᱨᱠᱟᱨ ᱛᱟᱦᱮᱸ ᱠᱟᱱᱟ ᱱᱩᱱᱟᱹᱜ ᱵᱚᱭᱚᱥ ᱦᱩᱭᱮᱱ ᱛᱟᱭᱟ ᱢᱟᱱᱮ ᱟ ᱟᱹᱛᱩᱳ ᱫᱤᱥᱚᱢ ᱠᱷᱮᱛᱨᱮ ᱨᱧ ᱞᱟᱹᱭᱪᱚᱭᱮᱫᱼᱟ ᱩᱱᱠᱩ ᱫᱚ ᱱᱤᱭᱟᱹ ᱠᱚᱜᱮ ᱡᱟᱹᱥᱛᱤ ᱠᱚ ᱞᱟᱹᱭᱟ ᱟᱨ ᱯᱟᱲᱦᱟᱣ ᱠᱚᱨᱛᱮ ᱠᱚᱛᱮ ᱜᱮᱞᱮᱳ ᱠᱩᱲᱤ ᱜᱤᱫᱽᱨᱟᱹ ᱯᱟᱲᱦᱟᱣ ᱠᱚᱛᱮ ᱜᱮᱞᱮᱳ ᱟᱹᱰᱤ ᱜᱟᱱ ᱨᱚᱲᱟ ᱟᱡᱚᱢ ᱦᱩᱭᱩᱜᱼᱟ ᱦᱚᱲ ᱴᱷᱮᱱ ᱠᱷᱚᱱ
ᱦᱩᱸ
ᱡᱮ ᱱᱚᱝᱠᱟ ᱠᱚᱞᱮᱡᱽ ᱠᱚᱨᱮᱧ ᱯᱟᱲᱦᱟᱜ ᱠᱟᱱᱟᱹᱧ ᱛᱟᱦᱚᱞᱮ ᱦᱚᱲ ᱵᱟᱭ ᱨᱚᱲᱤᱧᱟ ᱚᱱᱟ ᱫᱚ ᱛᱤᱥ ᱨᱮᱦᱚᱸ ᱢᱚᱱᱮ ᱫᱚ ᱵᱟᱝ ᱢᱚᱱᱮ ᱵᱟᱭ ᱜᱟᱱᱚᱜᱼᱟ
ᱠᱟᱱᱟ
ᱟᱹᱰᱤ ᱜᱟᱱ ᱦᱚᱲ ᱟᱹᱰᱤ ᱨᱚᱠᱚᱢ ᱠᱚ ᱞᱟᱹᱭᱟ ᱛᱚ ᱚᱱᱟ ᱠᱚ ᱥᱟᱦᱟᱳᱣᱟᱛᱮ ᱠᱩᱲᱤ ᱜᱤᱫᱽᱨᱟᱹ ᱫᱚ ᱯᱟᱲᱦᱟᱣ ᱦᱩᱭᱩᱜ ᱠᱟᱱ ᱛᱟᱠᱚᱣᱟ ᱟᱨᱠᱤ
ᱦ ᱠᱩᱲᱤ ᱜᱤᱫᱽᱨᱟᱹ ᱫᱚ ᱤᱧ ᱦᱚᱧ ᱞᱟᱹᱭᱟ ᱡᱮ ᱟᱹᱰᱤᱜᱮ ᱥᱟᱦᱟᱣ ᱦᱩᱭᱩᱜ ᱛᱟᱠᱚ ᱜᱮᱭᱟ ᱚᱱᱟ ᱫᱚᱧ ᱧᱮᱞ ᱟᱠᱟᱫ ᱜᱮᱭᱟ ᱟᱫᱚ ᱮᱱᱛᱮᱜ ᱠᱟᱛᱷᱟ ᱫᱚ ᱦᱩᱭᱩᱜ ᱠᱟᱱᱟ ᱚᱱᱟ ᱠᱚᱫᱚ ᱟᱸᱡᱚᱢ ᱵᱟᱝ ᱜᱟᱱᱚᱜᱼᱟ ᱠᱩᱲᱤ ᱜᱤᱫᱽᱨᱟᱹ ᱫᱚ ᱥᱟᱵᱷᱟᱵᱤᱠ ᱠᱟᱱᱟ ᱟᱹᱰᱤ ᱠᱤᱪᱷᱩ ᱨᱚᱲ ᱨᱚᱲ ᱟᱸᱡᱚᱢ ᱦᱩᱭᱩᱜ ᱛᱟᱵᱚᱱᱟ ᱵᱟᱝᱠᱷᱟᱱ ᱚᱱᱟ ᱟᱫᱚ ᱪᱮᱫ ᱦᱚᱸ ᱵᱟᱝ ᱪᱮᱠᱟᱹᱜᱼᱟ ᱩᱱᱤ ᱢᱟ ᱟᱢᱫᱚ ᱡᱚᱢ ᱦᱚᱸ ᱵᱟᱭ ᱟᱹᱜᱩᱴᱚ ᱟᱢᱟ ᱟᱨ ᱪᱮᱫ ᱦᱮᱸ ᱵᱟᱝ ᱮᱱᱛᱮ ᱤᱧ ᱤᱧ ᱱᱤᱡᱮ ᱱᱤᱡᱮᱧ ᱤᱱᱰᱤᱯᱮᱱᱰᱮᱱᱴ ᱞᱮᱱᱠᱷᱟᱱ ᱥᱟᱫᱷᱤᱱᱚᱛᱟᱧ ᱧᱟᱢ ᱞᱮᱫᱟ ᱱᱤᱡᱮᱛᱮ᱾ ᱱᱤᱡᱮ ᱨᱟ ᱛᱤ ᱠᱟᱱ ᱛᱮ᱾ ᱛᱤᱸᱜᱩ ᱠᱮᱴᱮᱡ ᱞᱮᱱᱠᱷᱟᱱ ᱚᱠᱚᱭ ᱦᱚᱸ ᱵᱟᱝ ᱞᱟᱹᱭ ᱛᱤᱧᱟᱹ ᱦᱟᱯᱮᱱᱤᱱ ᱫᱤᱱ ᱤᱧ ᱡᱩᱫᱤ ᱠᱚ ᱡᱟᱶᱟᱭ ᱤᱧ ᱢᱟ ᱥᱮ ᱟᱯᱮ ᱡᱩᱫᱤ ᱠᱚᱟᱶᱟᱭ ᱯᱮᱭᱟ᱾ ᱵᱟᱢ ᱞᱟᱹᱭ ᱫᱟᱲᱮᱭᱟᱜᱼᱟ ᱡᱮ ᱦᱮᱸ ᱤᱧᱤᱡ ᱡᱟᱦᱟᱸ ᱤᱭᱟᱹᱛᱮ ᱱᱚᱣᱟᱧ ᱡᱚᱢᱮᱜᱼᱟ ᱥᱮ ᱱᱚᱣᱟᱧ ᱚᱱᱟ ᱫᱚ ᱵᱟᱝ ᱟᱢ ᱡᱟᱦᱟᱱᱟᱜ ᱠᱤᱨᱤᱧ ᱥᱟᱱᱟ ᱢᱮᱭᱟ ᱟᱢ ᱱᱤᱡᱮᱢ ᱨᱳᱡᱽᱜᱟᱨᱮᱜᱼᱟ ᱡᱟᱦᱟ ᱠᱤᱨᱤᱧ ᱥᱟᱱᱟᱢ ᱟᱢ ᱠᱤᱨᱤᱧ ᱫᱟᱲᱮᱭᱟᱜᱼᱟ ᱮᱴᱟᱜ ᱦᱚᱲ ᱪᱮᱛᱟᱱ ᱨᱮ ᱰᱤᱯᱮᱱᱰ ᱵᱟᱝ ᱞᱟᱜᱟᱣᱣᱟᱢᱟ᱾
ᱴᱷᱮᱱ ᱜᱮ ᱢᱟᱱᱮ ᱵᱟᱝ ᱠᱚᱭ ᱦᱩᱭᱩᱜ ᱛᱟᱢᱟ ᱱᱤᱡᱮᱨᱟᱜ ᱤᱪᱪᱷᱟᱹ ᱛᱮᱢ ᱛᱟᱦᱮᱱᱟ᱾
ᱟᱨ ᱢᱤᱫᱴᱟᱝ ᱦᱚᱲ ᱴᱷᱮᱱ ᱮᱢ ᱠᱚᱭ ᱨᱮᱦᱚᱸ ᱩᱱᱤ ᱞᱟᱹᱭ ᱟᱟᱢᱟᱭ ᱪᱮᱫ ᱫᱚᱨᱠᱟᱨ ᱪᱮᱫ ᱮᱢ ᱪᱮᱤᱠᱟᱭᱭᱟ ᱢᱟᱱᱮ᱾
ᱦᱮᱸ ᱚᱱᱟ ᱨᱮᱱᱟᱜ ᱯᱤᱪᱷᱞᱟᱹ ᱨᱮᱦᱚᱸ ᱟᱹᱰᱤᱜᱟᱱ ᱠᱭᱯᱷᱚᱛ ᱢᱮᱱᱟᱜ ᱟᱠᱟᱟᱜᱼᱟ᱾ ᱛᱚ ᱚᱱᱟ ᱠᱚ ᱠᱷᱚᱭᱯᱷᱚᱛ ᱮᱢ ᱠᱚᱨᱛᱮ ᱜᱮᱞᱮ ᱵᱤᱨᱚᱠᱛᱚ ᱠᱚ ᱵᱩᱡᱷᱟᱹᱜ ᱜᱮᱭᱟ ᱡᱟᱦᱟᱸᱭ ᱜᱮ᱾
ᱦᱩᱸᱫᱚ ᱚᱱᱟ ᱠᱚ ᱠᱤᱱᱛᱩ ᱟᱹᱰᱤ ᱢᱮᱴᱟᱝ ᱟᱫᱚ ᱮᱷᱮᱫ ᱡᱩᱫᱤ ᱵᱟᱵᱚᱱ ᱩᱭᱦᱟᱹᱨ ᱵᱷᱟᱵᱱᱟ ᱱᱚᱝᱠᱟᱱᱟᱜ᱾ ᱠᱤᱱᱛᱩ ᱟᱹᱰᱤᱞᱮ ᱢᱟᱱᱮ ᱥᱚᱢᱚᱥᱥᱟᱜᱼᱟ ᱠᱤᱱᱛᱩ ᱚᱞᱚᱜ ᱯᱟᱲᱦᱟᱜ ᱦᱚᱸ ᱵᱟᱵᱚᱱ ᱚᱞᱚᱜ ᱯᱟᱲᱦᱟᱣ ᱞᱮᱱᱠᱷᱟᱱ ᱱᱟᱦᱟᱜ ᱫ ᱨᱮᱭᱟᱜ ᱡᱮᱢᱚᱱ ᱚᱞᱚᱜ ᱯᱟᱲᱦᱟᱜ ᱠᱟᱱᱟ ᱱᱚᱣᱟ ᱦᱚᱸ ᱟᱹᱰᱤ ᱱᱟᱯᱟᱭ ᱠᱟᱛᱷᱟ ᱦᱮᱸ ᱵᱟᱝ ᱟᱢ ᱧᱮᱞᱛᱮ ᱟᱨᱦᱚᱸ ᱱᱚᱭ ᱡᱚᱫᱤ ᱟᱢ ᱢᱤᱫᱴᱟᱝ ᱢᱚᱸᱡᱽ ᱴᱷᱟᱶ ᱨᱮᱢ ᱥᱮᱴᱮᱨ ᱫᱟᱲᱮᱭᱟᱜᱼᱟ ᱟᱢ ᱧᱮᱞᱛᱮ ᱟᱨᱚᱸ ᱠᱚ ᱞᱟᱹᱭᱟ ᱚ ᱟᱪᱪᱷᱟ ᱯᱷᱟᱨᱱᱟᱭᱤ ᱠᱩᱲᱤ ᱜᱤᱫᱽᱨᱟᱹ ᱫᱚ ᱱᱚᱜᱭ ᱯᱟᱲᱦᱟᱣ ᱠᱟᱛᱮ ᱱᱤᱛᱚᱜ ᱪᱟᱹᱠᱨᱤ ᱡᱚᱝ ᱠᱟᱱᱟᱭ ᱦᱮᱸ ᱵᱟᱝ ᱛᱟᱦᱞᱮ ᱤᱧᱦᱚᱸ ᱤᱧᱤᱡ ᱠᱩᱲᱤ ᱜᱤᱫᱽᱨᱟᱹ ᱯᱟᱲᱦᱟᱣᱮᱫᱤᱧᱟᱹ ᱱᱚᱝᱠᱟ ᱢᱤᱫᱴᱟᱝ ᱩᱱᱠᱩ ᱴᱷᱮᱱ ᱢᱤᱫᱴᱟᱝ ᱵᱷᱟᱜᱤ ᱢᱮᱥᱮᱡᱽ ᱪᱟᱞᱟᱜᱼᱟ ᱥᱮ ᱥᱟᱶᱛᱟ ᱨᱮ ᱢᱤᱫᱴᱮᱱ ᱵᱷᱟᱜᱤ ᱢᱮᱥᱮᱡᱽ ᱪᱟᱞᱟᱜᱼᱟ ᱦᱮᱸᱥᱮ᱾
ᱡᱟᱦᱟᱸ ᱛᱤᱱᱟᱹᱜ ᱢᱮᱥᱮᱡ ᱪᱟᱞᱟᱜ ᱨᱮᱦ ᱦᱚᱳᱭᱛᱚ ᱚᱱᱟ ᱵᱟᱡᱟᱨ ᱥᱮᱱ ᱜᱮ ᱪᱟᱞᱟᱜᱼᱟ ᱱᱚᱝᱠᱟ ᱛᱚ ᱟ ᱟᱹᱛᱩ ᱫᱤᱥᱚᱢ ᱥᱮᱫ ᱨᱤᱱ ᱦᱚᱲ ᱫᱚ ᱛᱤᱥ ᱨᱮᱦᱚᱸ ᱢᱚᱱᱮ ᱦᱚᱭ ᱵᱟᱠᱚ ᱥᱩᱫᱷᱨᱟᱹᱜᱼᱟ ᱱᱚᱣᱟ ᱫᱚ ᱚᱱᱠᱟᱧ ᱢᱚᱱᱮ ᱵᱟᱲᱟᱭᱟ ᱛᱚ ᱟᱞᱮ ᱚᱱᱛᱮᱱᱟᱜ ᱯᱚᱨᱤᱥᱛᱷᱤᱛᱤ ᱠᱚ ᱧᱮᱞ ᱠᱟᱛᱮᱜ ᱜᱮ ᱤᱧ ᱱᱚᱝᱠᱟᱧ ᱢᱚᱱᱮᱭᱟ ᱡᱮ ᱚᱱᱛᱮᱱ ᱦᱚᱲ ᱫᱚ ᱛᱤᱥᱥ ᱨᱮᱟᱜ ᱟᱫᱚ ᱵᱟᱠᱚ ᱵᱟᱠᱚ ᱥᱩᱫᱷᱨᱟᱹᱜᱼᱟ ᱟᱨ ᱡᱟᱦᱟᱸ ᱛᱤᱱᱟᱹᱜ ᱡᱩᱫᱤ ᱥᱩᱫᱷᱨᱟᱹᱣ ᱞᱟᱹᱜᱤᱫ ᱮᱢ ᱞᱟᱹᱭᱟ ᱷᱟ ᱮᱱ ᱩᱱᱤᱤᱫ ᱫᱚ ᱵᱟᱭ ᱥᱩᱫᱟᱹᱨᱟᱹᱜᱼᱟ ᱟᱹᱰᱤ ᱫᱷᱟᱣᱧ ᱞᱟᱹᱭ ᱟᱠᱟᱫ ᱠᱚᱣᱟ ᱡᱮ ᱱᱚᱝᱠᱟ ᱢᱤᱴᱤᱝ ᱠᱚ ᱦᱩᱭᱩᱜ ᱜᱮ ᱡᱟᱦᱟᱸ ᱠᱚᱨᱮ ᱡᱟᱦᱟᱱᱟᱜ ᱠᱚ᱾ ᱠᱚ ᱡᱩᱫᱤ ᱥᱟᱱᱛᱟᱲ ᱠᱚᱨᱮᱱᱟᱜ ᱵᱤᱨᱳᱫ ᱠᱚᱛᱮ ᱚᱱᱮ ᱠᱚᱭᱮ ᱫᱤᱱ ᱞᱟᱦᱟᱨᱮ ᱫᱚᱢᱮ ᱠᱩᱲᱤ ᱜᱤᱫᱽᱨᱟᱹ ᱪᱮᱛᱟᱱ ᱨᱮ ᱚᱱᱠᱟ ᱚᱛᱛᱟᱪᱟᱨ ᱠᱚ ᱦᱩᱭᱱᱟ᱾ ᱦᱟ ᱩᱱ ᱥᱚᱢᱚᱭ ᱫᱚᱢᱮ ᱦᱚᱦᱚ ᱵᱟᱲᱟ ᱠᱮᱫᱼᱟ ᱠᱚ ᱛᱚ ᱦᱟᱸᱰᱮ ᱪᱟᱞᱟᱜ ᱦᱩᱭᱩᱜᱼᱟ ᱢᱤᱴᱤᱱ ᱱᱟᱰᱮ ᱪᱟᱞᱟᱜ ᱦᱩᱭᱩᱜᱼᱟ ᱢᱤᱴᱤᱱ ᱠᱤᱱ ᱥᱟᱱᱛᱟᱲ ᱠᱚ ᱪᱟᱞᱟᱜ ᱠᱟᱱᱟ ᱠᱚ ᱛᱚ ᱚᱱᱟ ᱠᱚ ᱤᱫᱤᱭᱟᱛ ᱛᱮᱜᱮ ᱤᱧ ᱢᱤᱫ ᱫᱷᱟᱣ ᱚᱱᱠᱟ ᱚᱲᱟᱜ ᱤᱧ ᱪᱟᱞᱟᱣ ᱞᱮᱱᱟ ᱟᱫᱚ ᱜᱚᱞᱯᱷᱚ ᱟᱠᱚ ᱠᱟᱧ ᱚᱲᱟᱜ ᱦᱚᱲ ᱠᱚᱜᱮ ᱟᱨ ᱡᱟᱜᱮ ᱠᱟᱠᱩ ᱮ ᱛᱟᱠᱚ ᱠᱚ ᱢᱮᱱᱟᱜ ᱟᱠᱟᱫ ᱠᱚᱣᱟ ᱡᱚᱛᱚ ᱡᱚᱛᱚ ᱦᱚᱲ ᱢᱮᱛᱟ ᱠᱚ ᱠᱟᱹᱱᱟᱹᱧ ᱱᱚᱝᱠᱟ ᱱᱚᱝᱠᱟ ᱦᱩᱭᱩᱜ ᱠᱟᱱᱟ ᱟᱨ ᱟᱯᱮ ᱫᱚ ᱪᱮᱫᱟᱜ ᱵᱟᱯᱮ ᱪᱟᱞᱟᱜ ᱜᱮᱭᱟ᱾ ᱱᱚᱛᱮ ᱠᱷᱚᱱ ᱫᱚ ᱟᱵᱚ ᱱᱚᱛᱮ ᱠᱷᱚᱱ ᱫᱚ᱾ ᱢᱟᱱᱮ ᱱᱚᱣᱟ ᱟᱵᱚ ᱱᱚᱣᱟ ᱱᱭᱟ ᱟᱞᱮ ᱚᱱᱛᱮᱱᱟᱜ ᱚᱱᱟ ᱛᱟᱱᱟ ᱠᱚᱨᱮ ᱠᱷᱚᱱ ᱦᱚᱸ ᱟᱨ ᱟᱞᱮᱭᱟᱜ ᱚᱱᱟ ᱰᱤᱥᱴᱤᱠ ᱠᱷᱚᱱ ᱦᱚᱸᱚᱸ᱾ ᱦᱳᱭᱛᱳ ᱮᱴᱟᱜ ᱯᱟᱦᱴᱟ ᱠᱷᱚᱱ ᱫᱚᱠᱚ ᱪᱟᱞᱟᱜ ᱜᱮᱭᱟ ᱨᱮᱦᱚᱸ ᱟᱞᱮ ᱚᱱᱟ ᱥᱟᱭᱤᱴ ᱠᱷᱚᱱ ᱫᱚ ᱵᱟᱝᱠᱚ ᱦᱤᱡᱩᱜ ᱜᱮᱭᱟ᱾ ᱛᱚ ᱞᱟᱹᱭᱮᱫᱼᱟ ᱟᱵᱚ ᱱᱚᱣᱟ ᱥᱮᱫ ᱨᱮᱱ ᱦᱚᱲ ᱫᱚ ᱪᱮᱫᱟᱜ ᱵᱟᱠᱚ ᱦᱤᱡᱩᱜ ᱜᱮᱭᱟ ᱵᱟᱠᱚ ᱪᱟᱞᱟᱜᱼᱟ ᱪᱟᱞᱟᱣ ᱦᱚᱸ᱾ ᱪᱮᱫ ᱦᱚᱸ ᱵᱟᱝᱟ ᱢᱟᱱᱮ ᱡᱟᱦᱟᱱᱟᱜ ᱨᱮᱜᱮ ᱵᱟᱠᱚ ᱢᱮᱥᱟᱜᱼᱟ ᱚᱱᱠᱟᱧ ᱞᱟᱹᱭᱟᱠᱚ ᱠᱟᱱᱟ ᱟᱫᱚ᱾ ᱛᱮᱦᱮᱧ ᱠᱟᱱᱟ ᱠᱚ ᱟᱵᱚ ᱱᱚᱛᱮᱱ ᱦᱚᱲ ᱵᱟᱠᱚ ᱪᱟᱞᱟᱜ ᱠᱷᱟᱱ ᱟᱫᱚ ᱪᱮᱫ ᱟᱞᱮ ᱮᱠᱮᱞᱟ ᱞᱮ ᱪᱟᱞᱟᱜᱼᱟ ᱱᱚᱝᱠᱟ ᱢᱤᱫ ᱵᱟᱨ ᱦᱚᱲ ᱚᱱᱠᱟ ᱢᱤᱫ ᱵᱟᱨ ᱦᱚᱲ ᱪᱟᱞᱟᱣ ᱞᱮᱠᱷᱟᱱ ᱵᱟᱝ ᱜᱟᱱᱚᱼᱟ ᱟᱹᱛᱩᱳ ᱦᱚᱲ ᱥᱚᱢᱮᱛ ᱡᱚᱛᱚ ᱦᱚᱲ ᱪᱟᱞᱟᱣ ᱦᱩᱭᱩᱜᱼᱟ᱾ ᱛᱟᱢᱟ ᱟᱫᱚᱭ ᱞᱟᱹᱭᱼᱟ ᱦᱚᱲ ᱵᱟᱠᱚ ᱪᱟᱞᱟᱜ ᱠᱷᱟᱱ ᱟᱢᱫᱚ ᱪᱤᱠᱟᱹᱛᱮᱢ ᱪᱟᱞᱟᱜᱼᱟ ᱮᱠᱷᱮᱱ ᱠᱩᱲᱤ ᱦᱚᱯᱚᱱ ᱫᱚ᱾
ᱦᱮᱸ
ᱚᱱᱠᱟ ᱠᱚ ᱞᱟᱹᱭᱮᱜᱼᱟ ᱟᱫᱚ ᱢᱮᱛᱟᱠᱚ ᱠᱟᱹᱱᱟᱹᱧ ᱢᱟᱱᱮ ᱟᱵᱚ ᱥᱮᱫ ᱨᱮᱱ ᱦᱚᱲ ᱫᱚ ᱛᱤᱥ ᱨᱮᱦᱚᱸ ᱟᱫᱚ ᱠᱚ ᱥᱩᱫᱷᱨᱟᱹᱜᱼᱟ ᱡᱟᱦᱟᱸ ᱛᱤᱱᱟᱹᱜ ᱨᱮᱦᱚᱸ ᱱᱩᱱᱟᱹᱜ ᱠᱚ ᱧᱮᱞᱮᱜᱼᱟ᱾ ᱱᱟᱦᱟᱪᱟᱨ ᱦᱩᱭᱩᱜ ᱠᱟᱱᱟ ᱠᱩᱲᱤ ᱜᱤᱫᱽᱨᱟᱹ ᱪᱮᱛᱟᱱ
ᱦᱮᱸ ᱱᱮᱛᱟᱨ ᱫᱚ ᱧᱮᱞ ᱢᱤᱭᱟᱭ ᱱᱮᱛᱟᱨ ᱫᱚ᱾ ᱥᱳᱥᱟᱞ ᱢᱤᱰᱤᱭᱟ ᱨᱮ ᱡᱩᱜᱽ ᱠᱟᱱᱟ ᱱᱟᱱᱟᱦᱩᱱᱟᱨ ᱵᱷᱟᱵ ᱛᱮᱠᱚ ᱵᱟᱰᱟᱭ ᱟᱡᱚᱝ ᱠᱟᱱᱟ ᱦᱚᱭᱛᱳ ᱥᱳᱥᱟᱞ ᱢᱤᱰᱤᱭᱟ ᱨᱮ᱾ ᱚᱠᱚᱭ ᱚᱠᱚᱭ ᱫᱚ ᱟᱡᱨᱮᱱ ᱜᱤᱫᱽᱨᱟᱹᱭ ᱚᱞᱚᱜ ᱯᱟᱲᱦᱟᱜ ᱠᱟᱱ ᱠᱷᱟᱡ ᱚᱱᱟ ᱠᱷᱚᱱᱟᱜ ᱦᱚᱸ ᱵᱩᱡᱷᱟᱹᱣ ᱫᱟᱲᱮᱭᱟᱜ? ᱠᱟᱱᱟ ᱦᱮᱸ ᱵᱟᱝ᱾ ᱡᱮ ᱱᱚᱝᱠᱟ ᱥᱮ ᱝᱠᱟ ᱦᱟᱸᱰᱮ ᱱᱚᱝᱠᱟ ᱦᱩᱭ ᱠᱟᱱᱟ ᱱᱟᱰᱮ ᱱᱚᱝᱠᱟ ᱦᱩᱭᱱᱟ ᱦᱮᱸ ᱵᱟᱝ ᱟᱨ ᱱᱚᱜᱼ ᱱᱟ᱾ ᱡᱩᱫᱤ ᱵᱟᱢ ᱵᱩᱡᱟ ᱛᱚ ᱟᱢᱨᱮᱱ ᱡᱩᱫᱤ ᱠᱩᱲᱤ ᱜᱤᱫᱽᱨᱟᱹ ᱢᱮᱱᱟᱭ ᱠᱷᱟᱡ ᱪᱤᱠᱟᱹᱛᱮᱢ ᱥᱚᱛᱚᱨᱠᱮᱭᱟ ᱡᱩᱫᱤ ᱱᱚᱣᱟ ᱠᱚ ᱡᱩᱫᱤ ᱵᱟᱢ ᱵᱟᱲᱟᱭ ᱡᱚᱝ ᱠᱚᱜᱼᱟ ᱛᱟᱞᱦᱮ ᱟᱢ ᱨᱮᱱ ᱠᱩᱲᱤ ᱜᱤᱫᱽᱨᱟᱹ ᱪᱤᱠᱟᱛᱮᱢ ᱡᱮ ᱵᱟᱝ ᱢᱟᱹᱭ ᱱᱚᱝᱠᱟ ᱧᱤᱫᱟᱹ ᱧᱩᱛ ᱟᱞᱚᱢ ᱫᱟᱬᱟᱱᱟᱢ ᱥᱮ ᱡᱟᱦᱟᱸ ᱥᱮᱫ ᱵᱟᱝ ᱞᱟᱹᱭ ᱠᱟᱛᱮ ᱟᱞᱚᱢ ᱪᱟᱞᱟᱜ ᱟᱢ ᱚᱱᱟ ᱠᱚ ᱡᱮ ᱟᱢ ᱢᱤᱫᱴᱟᱝ ᱜᱟᱨᱡᱮᱱ ᱦᱩᱭ ᱠᱟᱛᱮ ᱢᱤᱫᱟᱝ ᱠᱩᱲᱤ ᱜᱤᱫᱽᱨᱟᱹ ᱮᱢ ᱞᱟᱹᱭ ᱟᱭᱟ ᱚᱱᱟ ᱠᱚ ᱠᱤᱱᱛᱩ ᱵᱟᱢ ᱞᱟᱹᱭ ᱫᱟᱲᱮᱭᱟᱜᱼᱟ ᱵᱟᱢ ᱵᱟᱲᱟᱭ ᱠᱷᱟᱱ ᱪᱮᱫ ᱦᱚᱸ ᱦᱮᱸ ᱵᱟᱝ
ᱛᱚ ᱚᱱᱟ ᱜᱮ ᱚᱱᱠᱟ ᱞᱟᱹᱭ ᱦᱩᱭᱩᱜ ᱠᱟᱱ ᱛᱟᱦᱮᱸᱜ ᱛᱚ ᱚᱱᱟ ᱠᱚ ᱤᱫᱤ ᱠᱟᱛᱮᱜ ᱟᱹᱰᱤ ᱫᱷᱟᱟ ᱚᱱᱠᱟᱧ ᱞᱟᱹᱭ ᱵᱟᱲᱟ ᱦᱟᱫ ᱠᱚᱣᱟ ᱡᱮ ᱱᱚᱝᱠᱟ ᱱᱚᱝᱠᱟ ᱫᱚ ᱵᱟᱯᱮ ᱪᱟᱞᱟᱜᱼᱟ ᱪᱮᱫ ᱨᱮᱦᱚᱸ ᱢᱤᱴᱤᱝ ᱠᱚᱨᱮ ᱦᱚᱸ ᱪᱤᱠᱟᱹ ᱛᱮᱯᱮ ᱵᱟᱲᱟᱭᱟ ᱟᱨ ᱱᱚᱜᱼᱚ ᱱᱚᱣᱟ ᱠᱷᱟᱹᱛᱤᱨ ᱛᱮᱜᱮ ᱛᱚ ᱱᱚᱝᱠᱟ ᱦᱩᱭᱩᱜ ᱠᱟᱱᱟ ᱠᱩᱲᱤ ᱜᱤᱫᱽᱨᱟᱹ ᱠᱚ ᱥᱟᱞᱟᱜ ᱢᱟ ᱚᱱᱠᱟ ᱚᱱᱠᱟ ᱞᱟᱹᱭ ᱦᱩᱭᱮᱱᱟ ᱟᱫᱚ ᱟᱨᱡᱤ ᱠᱚᱨᱮᱱᱟᱜ ᱜᱷᱚᱴᱱᱟ ᱚᱱᱟ ᱢᱤᱫ ᱫᱷᱟᱣ ᱦᱩᱭᱱᱟ ᱩᱱ ᱥᱚᱢᱚᱭ ᱟᱫᱚ ᱡᱷᱚᱛᱚ ᱦᱚᱲ
ᱚᱱᱟ ᱴᱷᱤᱠᱜ ᱜᱮᱭᱟ ᱟᱨ ᱯᱚᱨᱮ ᱨᱚᱯᱚᱲ ᱦᱩᱭᱩ-ᱟ ᱦᱮᱸ ᱥᱮ
ᱦᱮᱸ ᱦᱮᱸ ᱴᱷᱤᱠ ᱜᱮᱭᱟ ᱛᱟᱦᱚᱞᱮ ᱦᱮᱸ ᱡᱚᱦᱟᱨ ᱜᱮ